ᱦᱮᱸ ᱜᱚᱢᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ᱾ ᱪᱮᱫ ᱞᱮᱠᱟ ᱢᱮᱱᱟᱜ ᱵᱤᱱᱟ ᱜᱚᱢᱠᱮ?
ᱦᱮᱸ ᱜᱚᱝᱠᱮ ᱱᱟᱯᱟᱭ ᱜᱮᱦᱟᱸᱜ ᱢᱮᱱᱟᱜ ᱵᱟᱲᱟ ᱞᱤᱧᱟ ᱵᱚᱨᱛᱚᱢᱟᱱ ᱫᱚ᱾ ᱟᱨ ᱟᱹᱵᱤᱱ ᱫᱚ?
ᱦᱮᱸ ᱜᱚᱝᱠᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱱᱚᱜᱼᱚᱭ ᱦᱟᱸᱜ ᱱᱤᱛᱚᱜ ᱟᱹᱭᱩᱵ ᱟᱹᱭᱩᱵ ᱜᱚᱢᱠᱮ ᱚᱲᱟᱜ ᱥᱮᱫ ᱜᱮ ᱦᱟᱸᱜ ᱦᱮᱡ ᱠᱟᱛᱮᱫ ᱞᱤᱧ ᱫᱩᱲᱩᱵ ᱵᱟᱲᱟ ᱦᱟᱠᱟᱱᱟ᱾ ᱤᱭᱮ ᱱᱚᱣᱟᱟᱸ ᱟᱵᱚᱣᱟᱜ ᱯᱨᱚᱡᱮᱠᱴ ᱜᱮ ᱦᱟᱸᱜ ᱞᱤᱧ ᱠᱚᱢᱯᱞᱤᱴ ᱟᱠᱫᱟ ᱟᱨ ᱟᱹᱵᱤᱱ ᱫᱚ ᱜᱚᱢᱠᱮ ᱪᱮᱫ ᱠᱚᱵᱤᱱ ᱪᱤᱠᱟᱹ ᱵᱟᱲᱟᱭᱫᱟ?
ᱦᱮᱸ ᱜᱚᱝᱠᱮ ᱟᱹᱞᱤᱧ ᱦᱚᱸ ᱱᱚᱜᱼᱚᱭ ᱦᱟᱸᱜ ᱟ ᱪᱟᱞᱟᱣ ᱜᱚᱫ ᱞᱮᱱᱟᱞᱤᱧ ᱟ ᱯᱩᱲᱤᱭᱟᱹ ᱥᱮᱱ ᱮᱱᱛᱮ ᱵᱚᱞ ᱯᱩᱲᱤ ᱥᱮᱱ ᱚᱱᱛᱮ ᱨᱮ ᱜᱤᱫᱽᱨᱟᱹ ᱠᱚ ᱠᱷᱮᱞᱳᱰ ᱵᱟᱲᱟᱭᱮᱜᱼᱟ ᱟᱫᱚ ᱚᱱᱛᱮ ᱨᱮ ᱜᱮ ᱟᱹᱰᱤ ᱜᱷᱟᱹᱲᱤᱜ ᱞᱤᱧ ᱛᱟᱦᱮᱸ ᱠᱟᱱᱟ ᱟᱫᱚ ᱱᱤᱛᱚᱜ ᱛᱚ ᱦᱟᱸᱜ ᱚᱸ ᱚᱲᱟᱜ ᱥᱮᱱ ᱨᱮᱜᱮ ᱦᱟᱸᱜ ᱞᱤᱧ ᱫᱩᱲᱩᱵ ᱵᱟᱲᱟ ᱟᱠᱟᱱᱟ ᱾
ᱦᱮᱸ ᱜᱚᱝᱠᱮ ᱢᱤᱫᱴᱟᱝ ᱠᱟᱛᱷᱟ ᱤᱫᱤ ᱠᱟᱛᱮᱫ ᱞᱟᱝ ᱜᱟᱞᱚᱪ ᱞᱮᱠᱷᱟᱱ ᱥᱮ ᱥᱟᱠᱟᱢ ᱤᱫᱤ ᱠᱟ ᱠᱟᱛᱮ ᱞᱟᱝ ᱨᱚ ᱯᱳᱲ ᱧᱚᱜ ᱞᱮᱱᱠᱷᱟᱱ ᱫᱤ ᱱᱟᱯᱟᱭ ᱠᱚᱜᱼᱟ ᱚᱱᱟᱜᱮ ᱢᱤᱫᱴᱮᱝ ᱠᱩᱠᱞᱤ ᱞᱤᱧ ᱫᱚᱦᱚ ᱠᱮᱭᱟ ᱡᱩᱫᱤ ᱵᱤᱱ ᱚᱱᱟ ᱨᱮᱱᱟᱜ ᱛᱮᱞᱟ ᱵᱤᱱ ᱮᱢ ᱠᱮᱞᱤᱧᱟ ᱟᱹᱰᱤ ᱱᱟᱯᱟᱭ ᱠᱚᱜᱼᱟ ᱾
ᱦᱮᱸ ᱜᱚᱝᱠᱮ ᱢᱟ ᱪᱮᱜ ᱞᱮᱠᱟᱱ ᱠᱩᱠᱠᱷᱨᱤ ᱢᱮᱱᱟᱜ ᱛᱟᱹᱵᱤᱱᱟ ᱠᱩᱞᱤ ᱞᱤᱧ ᱵᱤᱱ ᱡᱩᱫᱤ ᱞᱤᱧ ᱵᱟᱰᱟᱭ ᱠᱷᱟᱱ ᱫᱚ ᱾ ᱜᱚᱝᱠᱮ ᱚᱵᱚᱥᱥᱳᱭ ᱦᱟᱸᱜ ᱛᱮᱞᱟ ᱫᱚ ᱦᱟᱸᱜ ᱞᱤᱧ ᱮᱢ ᱨᱮᱱᱟᱜ ᱞᱤᱧ ᱪᱮᱥᱴᱟᱭᱟ ᱾
ᱜᱚᱝᱠᱮ ᱟᱵᱚ ᱦᱟᱸᱜ ᱦᱚᱜᱼᱚᱭ ᱢᱟᱱᱮ ᱦᱟᱸᱜ ᱜᱤᱫᱽᱨᱟᱹ ᱦᱟᱸᱜ ᱠᱚ ᱡᱟᱱᱟᱢᱟᱜ ᱩᱱ ᱫᱚ ᱡᱟᱱᱟᱢ ᱯᱚᱨᱮ ᱦᱟᱸᱜ ᱡᱟᱱᱟᱢ ᱠᱷᱚᱱ ᱟᱵᱚ ᱦᱟᱸᱱᱟ ᱱᱤᱢ ᱫᱟᱠᱟ ᱫᱷᱟᱹᱵᱤᱡ ᱦᱟᱸᱜ ᱚᱱᱟ ᱫᱷᱟᱹᱵᱤᱡ ᱟᱯᱮ ᱚᱱᱛᱮᱱᱟᱜ ᱪᱮᱜ ᱞᱮᱠᱟ ᱦᱳᱭᱳᱜᱼᱟ ᱚᱱᱟ ᱠᱟᱹᱡ ᱵᱤᱱ ᱞᱟᱹᱭ ᱞᱤᱱᱟ ᱥᱮᱵᱮᱭ ᱧᱚᱜ ᱞᱮᱠᱷᱟᱱ ᱟᱹᱰᱤ ᱱᱟᱯᱟᱭ ᱠᱚᱜᱼᱟ ᱾
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮ ᱦᱟᱸᱜ ᱵᱤᱱ ᱠᱩᱠᱞᱤ ᱵᱤᱱ ᱫᱚᱦᱚ ᱠᱟᱜᱼᱟ ᱟᱫᱚ ᱛᱟᱨ ᱢᱚᱫᱽᱫᱷᱮᱨᱮ ᱟᱹᱞᱤᱧ ᱴᱷᱮᱱ ᱯᱷᱳᱱᱟ ᱱᱚᱣᱟ ᱤᱫᱤᱠᱟᱛᱮ ᱵᱟᱲᱟᱭ ᱢᱮᱱᱟᱜ ᱛᱟᱞᱤᱧᱟ ᱜᱚᱝᱠᱮ ᱩᱭᱦᱟᱸᱜ ᱟᱹᱞᱤᱧ ᱫᱚ ᱦᱟᱸᱜ ᱞᱤᱧ ᱞᱟᱹᱭ ᱥᱚᱫᱚᱨᱮᱜᱼᱟ ᱾
ᱦᱮᱸ ᱜᱚᱝᱠᱮ ᱞᱟᱹᱭ ᱵᱤᱱ
ᱟᱵᱚ ᱥᱟᱱᱛᱟᱲ ᱥᱚᱢᱟᱡᱽ ᱨᱮᱫᱚ ᱜᱚᱝᱠᱮ ᱟᱹᱰᱤ ᱛᱮᱫ ᱜᱮ ᱟᱹᱨᱤᱪᱟᱹᱞᱤ ᱢᱮᱱᱟᱜᱼᱟ ᱛᱟᱨ ᱢᱚᱫᱽᱫᱷᱮᱨᱮ ᱡᱟᱦᱟᱸ ᱞᱮᱠᱟ ᱵᱤᱱ ᱞᱟᱹᱭ ᱠᱮᱜᱼᱟ ᱜᱤᱫᱽᱨᱟᱹ ᱡᱟᱱᱟᱢ ᱯᱚᱨ ᱪᱮᱜ ᱞᱮᱠᱟ ᱪᱮᱫ ᱠᱚ? ᱮ ᱪᱤᱠᱟᱹ ᱨᱮᱱᱟᱜ ᱛᱟᱦᱮᱱᱟ? ᱚᱱᱟ ᱫᱚ ᱜᱚᱝᱠᱮ ᱱᱚᱝᱠᱟ ᱞᱤᱧ ᱵᱟᱰᱟᱭᱟ ᱟᱹᱞᱤᱧ ᱫᱚ ᱜᱤᱫᱽᱨᱟᱹ ᱠᱚ ᱡᱟᱱᱟᱢ ᱞᱮᱱᱠᱷᱟᱱ ᱜᱤᱫᱽᱨᱟᱹ ᱡᱟᱱᱟᱢ ᱯᱚᱨ ᱡᱟᱦᱟᱭ ᱮᱸᱜᱟᱛ ᱢᱮᱱᱟᱭᱟ ᱩᱱᱤ ᱮᱸᱜᱟᱛ ᱟᱸ ᱪᱮᱫ ᱠᱚ ᱞᱟᱹᱭᱟ ᱜᱚᱝᱢᱠᱮ ᱚᱱᱟ ᱜᱤᱫᱽᱨᱟᱹ ᱡᱮᱫᱤᱱᱮ ᱦᱩᱭᱱᱟ ᱤᱱᱟᱹ ᱯᱚᱨ ᱫᱚ ᱟᱫᱚ ᱫᱷᱟᱹᱭ ᱵᱩᱰᱷᱤ ᱦᱟᱸᱜ ᱠᱚ ᱟᱹᱜᱩᱭ ᱭᱟ ᱾ ᱡᱟᱦᱟᱸ ᱫᱚ ᱚᱱᱟ ᱪᱷᱩᱴᱠᱟᱹᱣ ᱟᱠᱟᱱ ᱞᱩᱜᱽᱲᱤ ᱦᱳᱭ ᱦᱳᱭ ᱞᱩᱜᱽᱲᱤ ᱞᱟᱯᱚ ᱠᱚ ᱡᱟᱦᱟᱸ ᱠᱚ ᱛᱟᱦᱮᱱ ᱛᱟᱭᱚᱢ ᱚᱱᱟ ᱠᱚ ᱠᱚ ᱛᱤᱠᱤ ᱥᱚᱵᱚᱫ ᱟᱹᱜᱩ ᱦᱚᱪᱚᱭᱟ ᱥᱟᱶᱛᱮ ᱜᱤᱫᱽᱨᱟᱹ ᱚ ᱪᱷᱩᱛ ᱠᱚ ᱠᱚ ᱪᱷᱟᱰᱟᱣ ᱦᱚᱪᱚᱭᱟ ᱮᱱᱛᱮ
ᱦᱮᱸ ᱦᱮᱸ ᱟᱢ
ᱟᱨᱚ ᱜᱚᱝᱠᱮ ᱤᱱᱟᱹ ᱯᱚᱨ ᱱᱟᱜ ᱤᱭᱟᱹ ᱫᱚ ᱦᱩᱭᱩᱜ ᱠᱟᱱᱟ ᱢᱤᱫᱴᱮᱱ ᱱᱤᱨᱫᱤᱥᱴᱚ ᱴᱟᱭᱤᱢ ᱥᱮ ᱫᱤᱱ ᱵᱚᱱ ᱴᱷᱤᱠ ᱠᱟᱛᱮᱜ ᱱᱤᱢ ᱫᱟᱠᱟ ᱜᱤᱫᱽᱨᱟᱹ ᱟᱜ ᱠᱚ ᱡᱚᱢ ᱦᱚᱪᱚ ᱠᱚᱣᱟ ᱥᱟᱱᱟᱢ ᱟᱹᱛᱩ ᱦᱚᱲ ᱠᱚ ᱥᱮ ᱥᱟᱱᱟᱢ ᱦᱚᱲ ᱠᱚ ᱥᱮ ᱪᱮᱫ ᱜᱚᱝᱠᱮ?
ᱦᱩᱸ ᱦᱩᱸ
ᱟᱨ ᱚᱱᱟ ᱥᱟᱶ ᱥᱟᱶᱛᱮ ᱜᱤᱫᱽᱨᱟᱹ ᱡᱚᱠᱷᱚᱱ ᱱᱟᱥᱮᱱᱟᱜ ᱮ ᱢᱟᱨᱟᱝ ᱚᱜᱼᱟ ᱥᱮ ᱠᱟᱹᱡᱼᱮ ᱦᱟᱨᱟ ᱜᱚᱫᱚᱜᱼᱟ ᱟᱫᱚ ᱚᱱᱟ ᱠᱤᱪᱷᱩ ᱫᱤᱱ ᱯᱚᱨ ᱟᱨᱦᱚᱸ ᱚᱱᱟ ᱵᱩᱠᱟᱹ ᱛᱚᱯᱟᱭᱟ ᱠᱚ ᱟᱹᱞᱤᱧ ᱡᱟᱦᱟᱸ ᱞᱮᱠᱟᱞᱤᱧ ᱵᱟᱰᱟᱭᱟ ᱵᱩᱠᱟᱹ ᱠᱚ ᱛᱚᱯᱟᱭ ᱛᱟᱠᱚᱣᱟ ᱥᱮ ᱪᱮᱫ?
ᱦᱩᱸ ᱦᱩᱸ
ᱟᱨ ᱜᱚᱝᱠᱮ ᱟᱹᱞᱤᱧ ᱢᱟ ᱚᱝᱠᱟ ᱟᱨ ᱜᱚᱝᱠᱮ ᱟᱹᱞᱤᱧ ᱢᱟ ᱩᱭᱦᱟᱹᱨ ᱫᱤᱥᱮ ᱵᱟᱝ ᱦᱩᱭᱩᱜ ᱠᱟᱱ ᱛᱟᱹᱞᱤᱧᱟ ᱟᱫᱚ ᱟᱵᱤᱱ ᱡᱩᱫᱤ ᱡᱟᱦᱟᱸ ᱦᱚ ᱵᱤᱱ ᱩᱭᱦᱟᱹᱨ ᱫᱤᱥᱟᱹ ᱟᱠᱟᱜᱼᱟ ᱡᱟᱦᱟᱸ ᱠᱚ ᱟᱹᱞᱤᱧ ᱵᱟᱞᱤᱧ ᱞᱟᱹᱭ ᱛᱤᱭᱚᱜ ᱠᱟᱜᱼᱟ ᱚᱱᱟ ᱠᱚ ᱠᱟᱹᱡ ᱵᱤᱱ ᱞᱟᱹᱭ ᱞᱮᱠᱷᱟᱱ ᱟᱞᱤᱧ ᱟᱹᱰᱤ ᱱᱟᱯᱟᱭ ᱠᱚᱜᱼᱟ ᱾
ᱦᱮᱸ ᱦᱮᱸ ᱜᱚᱝᱠᱮ ᱟᱹᱞᱤᱧ ᱦᱚᱸ ᱠᱟᱹᱡ ᱞᱤᱧ ᱞᱟᱹᱭ ᱧᱚᱜ ᱟᱵᱤᱱ ᱠᱟᱱᱟ ᱟᱞᱮ ᱚᱱᱛᱮ ᱪᱮᱜᱞᱮᱠᱟ ᱦᱳᱭ ᱵᱟᱲᱟᱜ ᱦᱟ ᱚᱱᱟ ᱠᱚ ᱾ ᱚᱱᱟᱜᱮ ᱦᱟᱸᱜ ᱞᱤᱧ ᱧᱮᱞ ᱟᱹᱨᱩ ᱠᱟᱜᱼᱟ ᱚᱱᱟ ᱛᱮᱜᱮ ᱦᱟᱸᱜ ᱞᱤᱧ ᱞᱟᱹᱭ ᱞᱟᱹᱭ ᱟᱵᱤᱱ ᱠᱟᱱᱟ ᱾
ᱦᱮᱸ ᱦᱮᱸ ᱜᱚᱝᱠᱮ ᱢᱟᱞ ᱞᱟᱹᱭ ᱵᱤᱱ ᱾
ᱜᱚᱝᱠᱮ ᱟᱹᱞᱤᱧ ᱦᱟᱸᱜ ᱡᱟᱦᱟᱸ ᱞᱤᱧ ᱧᱮᱞ ᱟᱹᱜᱩ ᱠᱟᱜᱼᱟ ᱡᱟᱦᱟᱸᱭ ᱟᱭᱳ ᱦᱚᱲ ᱦᱟᱜ ᱡᱟᱦᱟᱸᱭ ᱢᱟᱱᱮ ᱟᱭᱳ ᱦᱚᱲᱮ ᱦᱩᱭᱩᱜᱼᱟ᱾ ᱡᱟᱦᱟᱸᱭ ᱜᱤᱫᱽᱨᱟᱹ ᱦᱩᱭ ᱯᱚᱨᱮ ᱦᱟᱸᱜ ᱩᱱᱤ ᱫᱚ ᱟᱫᱚ ᱚᱱᱟ ᱫᱚ ᱟᱵᱚᱣᱟᱜ ᱥᱟᱶᱛᱟ ᱤᱫᱤ ᱠᱟᱛᱮᱫ ᱫᱚ ᱦᱟᱸᱜ ᱧᱮᱞ ᱞᱮᱠᱷᱟᱱ ᱯᱩᱨᱟᱹ ᱟᱹᱛᱩ ᱜᱮᱵᱚᱱ ᱪᱷᱩᱛᱠᱟᱹᱣ ᱩᱛᱟᱹᱨᱚᱜᱼᱟ ᱮᱱ ᱦᱤᱞᱳᱜ ᱫᱚ ᱦᱟᱸᱜ᱾
ᱟᱫᱚ ᱟᱫᱚ ᱚᱱᱟᱜᱮ ᱦᱟᱸᱜ ᱟᱫᱚ ᱚᱱᱟ ᱪᱷᱩᱸᱛ ᱯᱷᱮᱲᱟᱣ ᱠᱷᱟᱹᱛᱤᱨ ᱟᱵᱚ ᱫᱚ ᱦᱟᱸᱜ ᱟᱵᱚ ᱥᱟᱱᱛᱟᱞ ᱦᱚᱯᱚᱱ ᱫᱚᱦᱟᱸᱜ ᱚᱱᱟ ᱫᱚ ᱪᱷᱩᱸᱛ ᱫᱚ ᱦᱟᱸᱜ ᱵᱟᱵᱚ ᱯᱷᱮᱲᱟᱣ ᱟᱵᱚᱱ᱾ ᱚᱱᱟ ᱠᱷᱟᱹᱛᱤᱨ ᱡᱟᱦᱟᱸᱭ ᱱᱩᱠᱩ ᱦᱩᱸ ᱤᱭᱟᱹ ᱰᱚᱢ ᱦᱟᱺᱰᱤ ᱩᱱᱠᱩᱜᱮ ᱦᱟᱸᱜᱵᱚᱱ ᱦᱚᱦᱚ ᱟᱠᱚᱣᱟ ᱟᱞᱮ ᱱᱚᱛᱮ ᱫᱚ ᱾ ᱚᱱᱮ ᱚᱱᱟ ᱜᱮᱸᱫᱮᱡ ᱞᱩᱜᱽᱲᱤ ᱠᱚ ᱥᱟᱯᱷᱟ ᱠᱷᱟᱹᱛᱤᱨ ᱚᱱᱟ ᱪᱷᱩᱸᱛ ᱠᱚ ᱯᱷᱮᱲᱟᱣ ᱠᱷᱟᱹᱛᱤᱨ ᱟᱪᱪᱦᱟ ᱪᱮᱫ ᱵᱤᱱ ᱞᱟᱹᱭᱮᱫᱼᱟ ᱜᱚᱝᱠᱮ?
ᱦᱮᱸ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱮᱭᱟ ᱜᱚᱝᱠᱮ᱾ ᱠᱷᱩᱵ ᱠᱷᱟᱨᱟᱯ ᱦᱚᱸ ᱵᱚ ᱞᱟᱹᱭ, ᱟᱫᱚ
ᱩᱱᱤ ᱟᱹᱜᱩ ᱠᱟᱛᱮᱜ ᱡᱮ ᱚᱱᱟ ᱦᱟᱸᱜ ᱜᱮᱸᱫᱮᱡ ᱞᱩᱜᱽᱲᱤ ᱠᱚ ᱡᱟ ᱪᱷᱩᱸᱛ ᱞᱩᱜᱽᱲᱤ ᱠᱚ ᱩᱱᱤ ᱟᱭᱳ ᱦᱚᱲᱟᱜ ᱠᱚ ᱩᱱᱤ ᱜᱤᱫᱽᱨᱟᱹ ᱟᱜ ᱠᱚ ᱚᱱᱟ ᱠᱚ ᱡᱷᱚᱛᱚᱭ ᱥᱟᱯᱷᱟᱭᱟᱭ᱾ ᱛᱟᱨᱯᱚᱨ ᱚᱲᱟᱜ ᱨᱤᱱ ᱦᱚᱲ ᱠᱚᱦᱚᱸ ᱠᱚ ᱥᱟᱯᱟᱜᱼᱟ᱾ ᱡᱮ ᱚᱱᱟ ᱪᱷᱩᱛ ᱯᱷᱮᱲᱟᱣ ᱠᱷᱟᱹᱛᱤᱨ ᱛᱟᱨᱯᱚᱨᱮ ᱛᱟᱨᱯᱚᱨᱮ ᱦᱟᱸᱜ ᱚᱱᱟ ᱪᱷᱩᱸᱛ ᱯᱷᱮᱲᱟᱣ ᱠᱷᱟᱹᱛᱤᱨ ᱡᱟᱦᱟᱸᱭ ᱦᱟᱸᱜ ᱵᱟᱵᱟ ᱦᱚᱲᱮ ᱦᱩᱭᱩᱜ ᱟᱭ᱾ ᱢᱟᱱᱮ ᱜᱤᱫᱽᱨᱟᱹ ᱦᱩᱭ ᱞᱮᱱᱠᱷᱟᱱ ᱫᱚ ᱵᱟᱵᱟ ᱦᱚᱲ ᱦᱟᱜ ᱡᱟᱦᱟᱸᱭ ᱢᱮᱱᱟᱭᱟ᱾ ᱚᱱᱟ ᱪᱷᱩᱸᱛ ᱯᱷᱮᱲᱟᱣ ᱠᱷᱟᱹᱛᱤᱨ ᱟᱫᱚ ᱛᱤᱞ ᱠᱚᱲᱟ ᱦᱚᱯᱚᱱ ᱢᱤᱫᱴᱮᱱ ᱥᱩᱱᱩᱢ ᱠᱚᱭ ᱮᱢᱟ ᱠᱚᱣᱟ ᱡᱮ ᱛᱩᱯᱩᱱ ᱠᱚ ᱪᱟᱞᱟᱜ-ᱟ᱾ ᱠᱤᱪᱷᱩᱜᱟᱱ ᱟᱹᱛᱩ ᱨᱮᱱ ᱦᱚᱲ ᱠᱚ ᱛᱟᱨᱯᱚᱨ ᱠᱩᱲᱤ ᱦᱚᱯᱚᱱ ᱫᱚᱻ ᱩᱱᱤ ᱠᱚᱲᱟ ᱦᱚᱯᱚᱱ ᱟᱡ ᱟᱭᱳ ᱵᱟᱝᱠᱷᱟᱱ ᱚᱱᱠᱟ ᱴᱷᱤᱠ ᱦᱟᱸᱜ ᱵᱟᱹᱞᱤᱧ ᱵᱟᱲᱟᱭ ᱟᱹᱞᱤᱧ ᱚᱠᱚᱭ ᱪᱚ ᱥᱩᱱᱩᱢ ᱢᱮ ᱥᱮᱯᱮᱧ ᱤᱫᱤ ᱛᱮᱠᱚ ᱛᱩᱯᱩᱱ ᱠᱚ ᱪᱟᱞᱟᱜᱼᱟ᱾ ᱟᱨ ᱠᱚᱲᱟ ᱦᱚᱯᱚᱱ ᱫᱚ ᱩᱱᱤ ᱡᱟᱦᱟᱸᱭ ᱵᱟᱵᱟ ᱦᱚᱲ ᱴᱟᱜ ᱛᱤᱸᱜᱩ ᱟᱠᱟᱱᱟᱭ᱾ ᱵᱟᱵᱟ ᱦᱚᱲᱮ ᱦᱩᱭ ᱠᱟᱱᱟᱭ᱾ ᱩᱱᱤᱜᱮ ᱦᱟᱸᱜ ᱠᱚ ᱤᱫᱤᱭᱮᱛᱮ ᱟᱫᱚ ᱩᱢ ᱦᱤᱡᱩᱜ ᱟᱠᱚ ᱩᱢ ᱠᱟᱛᱮᱫ᱾ ᱚᱱᱟ ᱥᱩᱱᱩᱢ ᱜᱮ ᱦᱟᱸᱜ ᱡᱚᱛᱚ ᱠᱚ ᱚᱡᱚᱜ ᱡᱚᱝᱼᱟ᱾ ᱤᱱ ᱦᱤᱞᱚᱜ ᱫᱚ ᱵᱩᱡᱷᱟᱹᱣ ᱠᱮᱭᱟ ᱵᱤᱱ ᱜᱚᱢᱠᱮ᱾
ᱦᱮᱸ ᱜᱚᱝᱠᱮ, ᱟ. ᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ᱾
ᱛᱟᱨᱯᱚᱨᱮ ᱟᱫᱚ ᱚᱲᱟᱜ ᱠᱚ ᱦᱤᱡᱩᱜ ᱛᱮᱦᱟᱸᱜ ᱟᱫᱚ ᱡᱟᱦᱟᱸᱭ ᱦᱟᱜ ᱱᱩᱭ ᱪᱷᱩᱸᱛ ᱯᱷᱮᱲᱟᱣ ᱩᱱᱤ ᱠᱚ ᱟᱹᱜᱩ ᱠᱟᱫᱮᱭᱟ᱾ ᱩᱱᱤ ᱫᱚ ᱚᱱᱟ ᱥᱟᱥᱟᱝ ᱨᱮ ᱥᱟᱥᱟᱝ ᱦᱟᱸᱜ ᱚᱱᱟ ᱫᱟᱜ ᱨᱮ ᱞᱮᱣᱦᱟ ᱠᱟᱛᱮ ᱛᱟᱨᱯᱚᱨᱮ ᱯᱚᱨ ᱦᱟᱸᱜ ᱜᱚᱢᱠᱮ ᱪᱮᱫ ᱠᱚ ᱦᱟᱸᱜ ᱠᱚ ᱢᱮᱥᱟᱣᱟᱜ ᱟᱦᱟᱜ ᱚᱱᱟ ᱫᱚ ᱟᱹᱞᱤᱧ ᱫᱚ ᱵᱟᱞᱤᱧ ᱵᱟᱲᱟᱭᱟᱞᱤᱧ᱾ ᱡᱟᱦᱳᱠ ᱞᱤᱧ ᱵᱟᱲᱟᱭᱟ ᱚᱱᱟ ᱪᱷᱩᱸᱛ ᱯᱷᱮᱲᱟᱣ ᱠᱷᱟᱹᱛᱤᱨ᱾ ᱡᱚᱛᱚ ᱦᱟᱸᱜ ᱢᱟᱞᱟ ᱞᱮᱠᱟ ᱦᱚᱴᱚᱜ ᱨᱮ ᱛᱤᱨᱯᱤ ᱤᱨᱪᱤ ᱟᱠᱚᱣᱟᱭ ᱛᱤᱨᱯᱤ ᱟᱠᱚᱣᱟᱭ ᱥᱟᱶᱛᱮ ᱡᱷᱚᱛᱚ ᱚᱲᱟᱜ ᱨᱮ ᱪᱟᱞᱟᱣ ᱠᱟᱛᱮᱫ ᱚᱱᱟ ᱫᱚ ᱛᱤᱨᱯᱤ ᱦᱚᱴᱚ ᱠᱟᱜᱼᱟᱭ᱾ ᱡᱟᱛᱮ ᱪᱷᱩᱸᱛ ᱡᱤᱱᱤᱥᱴᱟᱜ ᱠᱟᱴᱟᱣ ᱜᱚᱫᱚᱜ ᱢᱟ᱾ ᱟᱹᱛᱩ ᱠᱷᱚᱱᱜᱮ ᱪᱷᱩᱸᱛᱠᱟᱹ ᱡᱤᱱᱤᱥᱴᱟᱜ ᱵᱟᱝ ᱛᱟᱦᱮᱱᱟ᱾ ᱢᱟᱻ ᱥᱮ ᱪᱮᱫ ᱜᱚᱝᱠᱮ?
ᱦᱳᱭ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱜ ᱟᱵᱚ ᱫᱚ ᱟᱵᱚ ᱥᱟᱱᱛᱟᱲ ᱥᱚᱢᱟᱡᱽ ᱨᱮᱱᱟᱜ ᱟᱹᱰᱤ ᱢᱟᱨᱟᱝ ᱨᱟᱭᱼᱞᱟᱠᱪᱟᱨ ᱥᱮ ᱱᱤᱭᱚᱢ ᱱᱤᱛᱤᱜ ᱠᱟᱱᱟ ᱱᱚᱣᱟ ᱠᱚᱫᱚ᱾ ᱟᱻ ᱜᱤᱫᱽᱨᱟᱹ ᱦᱩᱭ ᱱᱚᱣᱟ ᱠᱚᱫᱚ ᱟᱹᱰᱤ ᱛᱮᱫ ᱜᱮ ᱟᱻ ᱱᱤᱭᱚᱢᱟᱱ ᱡᱤᱱᱤᱥ ᱠᱟᱱᱟ᱾ ᱱᱚᱣᱟ ᱠᱚᱫᱚ ᱢᱟᱱᱟᱣ ᱵᱟᱛᱟᱣ ᱜᱮ ᱱᱟᱯᱟᱭᱚᱜ ᱟᱥᱮ ᱪᱮᱫ?
ᱦᱮᱸ ᱜᱚᱝᱠᱮ ᱛᱟᱨᱯᱚᱨᱮ ᱦᱟᱸᱜ ᱦᱩᱸ ᱤᱱᱟᱹ ᱯᱚᱨᱮ ᱦᱟᱸᱜ ᱵᱚᱱ ᱧᱮᱞ ᱟᱹᱜᱩ ᱦᱩᱭ ᱟᱠᱟᱱᱟ᱾ ᱡᱮ ᱜᱤᱫᱽᱨᱟᱹ ᱢᱚᱬᱮ ᱛᱩᱨᱩᱭ ᱫᱤᱱ ᱦᱩᱭ ᱞᱮᱱᱠᱷᱟᱱ ᱡᱟᱦᱟᱸ ᱵᱩᱠᱟᱹ ᱛᱚᱯᱟ ᱡᱤᱱᱤᱥ ᱴᱟᱜ ᱵᱩᱠᱟᱹ ᱧᱩᱨ ᱞᱮᱱᱠᱷᱟᱱ ᱟᱫᱚ ᱟᱹᱛᱩ ᱠᱚ ᱦᱚᱲ ᱦᱚᱦᱚ ᱠᱟᱛᱮᱫ ᱚᱱᱟ ᱵᱩᱠᱟᱹ ᱫᱚᱠᱚ ᱛᱚᱯᱟᱭᱟ ᱡᱷᱚᱛᱚ ᱜᱮ ᱥᱟᱸᱜᱮ ᱟᱛᱮᱜ ᱚᱱᱟ ᱵᱚᱸᱜᱟ ᱵᱩᱨᱩ ᱟᱛᱮᱫ ᱵᱩᱡᱷᱟᱹᱣ ᱠᱟᱭᱟᱜ ᱵᱤᱱ ᱜᱚᱝᱠᱮ
ᱦᱮᱸ ᱱᱟᱭ ᱞᱟᱹᱭ ᱟ
ᱛᱟᱨᱯᱚᱨ ᱵᱟᱹᱭ ᱵᱟᱹᱭ ᱛᱮ ᱦᱟᱸᱜ ᱡᱚᱠᱷᱚᱱᱟᱜ ᱜᱤᱫᱽᱨᱟᱹ ᱢᱟ ᱦᱟᱸᱜ ᱡᱚᱠᱷᱚᱱ ᱜᱤᱫᱽᱨᱟᱹ ᱨᱮᱜᱮ ᱛᱟᱦᱮᱱᱟᱭ ᱦᱟᱸᱜ ᱚᱱᱟ ᱢᱟ ᱛᱟᱨᱯᱚᱨ ᱡᱚᱠᱷᱚᱱ ᱦᱟᱸᱜ ᱰᱟᱴᱟ ᱠᱚ ᱩᱰᱩᱠᱟᱭᱟ ᱥᱮ ᱟᱫᱚ ᱡᱟᱦᱟᱸᱭ ᱦᱟᱸᱜ ᱜᱤᱫᱽᱨᱟᱹ ᱦᱟᱸᱜ ᱡᱩᱫᱤ ᱯᱳᱭᱞᱩ ᱦᱟᱸᱜ ᱞᱟᱛᱟᱨ ᱨᱮᱱᱟᱜ ᱰᱟᱴᱟ ᱩᱰᱩᱠᱟᱭᱟ ᱚᱱᱟ ᱫᱚ ᱟᱹᱰᱤ ᱱᱟᱯᱟᱭ ᱜᱮᱭᱟ ᱟᱨ ᱵᱟᱝᱠᱷᱟᱱ ᱡᱟᱦᱟᱸᱭ ᱪᱮᱛᱟᱱ ᱨᱮᱱᱟᱜ ᱰᱟᱴᱟ ᱩᱰᱩᱠᱟᱭᱟ ᱚᱱᱟ ᱫᱚ ᱦᱟᱸᱜ ᱠᱚ ᱞᱟᱹᱭᱮᱜᱼᱟ ᱟᱞᱮ ᱱᱚᱛᱮ ᱫᱚ ᱥᱮᱛᱟ ᱰᱟᱴᱟ ᱵᱩᱡᱷᱟᱹᱣ ᱠᱮᱜᱼᱟ ᱵᱤᱱ ᱜᱚᱢᱠᱮ
ᱦᱮᱸ ᱜᱚᱝᱠᱮ
ᱟᱫᱚ ᱡᱟᱦᱟᱸᱭ ᱦᱟᱸᱜ ᱥᱮᱛᱟ ᱰᱟᱴᱟ ᱩᱰᱩᱠ ᱟᱠᱚᱣᱟ ᱩᱱᱠᱩ ᱫᱚ ᱦᱟᱸᱜ ᱚᱱᱟ ᱦᱚᱭᱚ ᱨᱩᱣᱟᱹᱲ ᱡᱚᱠᱷᱚᱱ ᱦᱩᱭᱩᱜᱼᱟ ᱥᱮ ᱜᱤᱫᱽᱨᱟᱹ ᱠᱚᱣᱟᱜ ᱟᱫᱚ ᱛᱚᱠᱷᱚᱱ ᱦᱟᱸᱜ ᱚᱱᱟ ᱦᱚᱭᱚ ᱨᱩᱣᱟᱹᱲ ᱡᱚᱠᱷᱚᱠ ᱢᱟ ᱱᱤᱢ ᱫᱟᱠᱟ ᱠᱚᱠᱚ ᱮᱢᱟ ᱟᱠᱚᱣᱟ ᱚᱱᱟ ᱥᱟᱶᱛᱮ ᱡᱮ ᱱᱩᱭ ᱜᱤᱫᱽᱨᱟᱹ ᱫᱚ ᱦᱟᱸᱜ ᱥᱮᱛᱟ ᱡᱟᱹᱛᱤ ᱠᱟᱱᱟᱭ ᱥᱮ ᱥᱮᱛᱟ ᱰᱟᱴᱟ ᱠᱟᱱᱟᱭ ᱚᱱᱠᱟ ᱜᱮ ᱦᱟᱸᱜ ᱰᱟᱴᱟᱭ ᱩᱰᱩᱠ ᱠᱟᱱ ᱛᱮ ᱠᱚᱲᱟ ᱜᱤᱫᱽᱨᱟᱹ ᱠᱚᱫᱚ ᱦᱟᱸᱜ ᱠᱤᱪᱷᱩ ᱠᱤᱪᱷᱩ ᱫᱚ ᱚᱱᱟ ᱛᱟᱞᱮ ᱫᱟᱨᱮ ᱥᱟᱶ ᱠᱚ ᱵᱟᱯᱞᱟ ᱠᱚᱣᱟ ᱟᱨ ᱨᱮ ᱠᱤᱪᱷᱩ ᱠᱤᱪᱷᱩ ᱫᱚ ᱫᱟᱭᱹᱦᱟᱹ ᱫᱟᱨᱮ ᱥᱟᱶ ᱟᱨ ᱠᱩᱲᱤ ᱜᱤᱫᱽᱨᱟᱹ ᱦᱚᱸ ᱚᱱᱠᱟ ᱫᱤᱭᱦᱟᱹ ᱫᱟᱨᱮ ᱥᱟᱶ ᱠᱚ ᱡᱟᱶᱟᱭ ᱠᱚᱣᱟ ᱚᱱᱠᱟᱛᱮ ᱩᱱᱠᱩᱣᱟᱜ ᱫᱚ ᱚᱱᱟ ᱫᱚ ᱩᱸ ᱚᱱᱟ ᱡᱟᱹᱛ ᱠᱷᱚᱱ ᱫᱚᱠᱚ ᱟᱫᱚ ᱠᱚ ᱮᱴᱟᱜ ᱡᱟᱹᱛ ᱨᱮᱱ ᱱᱚᱣᱟ ᱟᱵᱚᱭ ᱥᱟᱶᱛᱟ ᱡᱟᱹᱛ ᱨᱮᱠᱚ ᱟᱹᱜᱩ ᱠᱚᱣᱟ
ᱦᱮᱸ ᱜᱚᱝᱠᱮ ᱟᱫᱚ ᱜᱚᱝᱠᱮ ᱱᱚᱣᱟ ᱜᱤᱫᱽᱨᱟᱹ ᱡᱟᱱᱟᱢ ᱤᱫᱤ ᱠᱟᱛᱮ ᱢᱟ ᱟᱹᱰᱤ ᱵᱮᱥ ᱞᱟᱝ ᱨᱚᱯᱚᱲ ᱱᱟ ᱟᱫᱚ ᱡᱟᱦᱟᱸ ᱡᱮ ᱜᱤᱫᱽᱨᱟᱹ ᱱᱟᱢᱠᱚᱨᱚᱢ ᱠᱚ ᱜᱚᱢᱠᱮ ᱱᱚᱣᱟ ᱤᱫᱤ ᱠᱟᱛᱮ ᱡᱩᱫᱤ ᱵᱤ ᱞᱟᱹᱭ ᱠᱮᱭᱟ ᱟᱹᱰᱤ ᱱᱟᱯᱟᱭ ᱠᱚᱜᱼᱟ
ᱦᱮᱸ ᱟᱹᱰᱤ ᱜᱚᱢᱠᱮ ᱱᱚᱣᱟ ᱫᱚ ᱡᱚᱛᱷᱟᱛ ᱠᱟᱛᱷᱟ ᱵᱤᱱ ᱞᱟᱹᱭ ᱠᱮᱫᱟ ᱪᱮᱫᱟᱜ ᱥᱮ ᱜᱤᱫᱽᱨᱟᱹ ᱡᱟᱱᱟᱢ ᱤᱫᱤ ᱠᱟᱛᱮᱫ ᱢᱟ ᱞᱟᱝ ᱜᱟᱯᱟᱞᱢᱟᱨᱟᱣ ᱠᱮᱫᱼᱟ ᱧᱩᱛᱩᱢ ᱤᱫᱤ ᱠᱟᱛᱮᱫ ᱟᱹᱰᱤ ᱜᱟᱝ ᱜᱟᱞᱢᱟᱨᱟ ᱟᱫᱚ ᱟᱹᱰᱤ ᱱᱟᱯᱟᱭ ᱠᱟᱛᱷᱟ ᱵᱤᱱ ᱞᱟᱹᱭ ᱨᱟᱠᱟᱵ ᱟᱠᱟᱜᱼᱟ ᱟᱫᱚ ᱥᱮᱫᱟᱭ ᱠᱷᱚᱱᱟᱜ ᱡᱟᱦᱟᱸ ᱞᱤᱧ ᱧᱮᱞ ᱟᱹᱜᱩ ᱟᱠᱟᱜᱼᱟ ᱟᱞᱮ ᱱᱚᱛᱮ ᱫᱚ ᱨᱟᱭᱱᱤᱛᱤ ᱢᱮᱱᱟᱜᱼᱟ ᱟᱵᱚ ᱫᱚ ᱡᱟᱦᱟᱸᱭ ᱦᱟᱸᱜ ᱟᱵᱚᱨᱮᱱ ᱦᱟᱯᱲᱟᱢ ᱠᱚ ᱢᱮᱱᱟᱜ ᱠᱚᱣᱟ ᱩᱱᱠᱩᱣᱟᱜ ᱧᱩᱛᱩᱢ ᱠᱚ ᱢᱟᱱᱮ ᱩᱱᱠᱩᱣᱟᱜ ᱡᱟᱦᱟᱱᱟᱜ ᱠᱟᱹᱢᱤ ᱦᱚᱨᱟ ᱠᱚ ᱦᱟᱯᱮᱱ ᱫᱤᱱᱨᱮ ᱵᱟᱵᱚᱱ ᱦᱤᱲᱤᱧ ᱢᱟᱵᱚᱱ ᱚᱱᱟ ᱠᱷᱟᱹᱛᱤᱨ ᱜᱮ ᱡᱟᱦᱟᱸᱭ ᱡᱩᱫᱤ ᱩᱸ ᱠᱩᱲᱤ ᱦᱚᱯᱚᱱᱮ ᱦᱩᱭᱩᱜᱼᱟ ᱢᱟᱱᱮ ᱢᱟᱹᱭ ᱜᱤᱫᱽᱨᱟᱹᱭ ᱦᱩᱭᱩᱜᱼᱟ ᱛᱟᱦᱚᱞᱮ ᱠᱷᱟᱱ ᱫᱚ ᱩᱱᱤ ᱫᱚ ᱜᱚᱲᱚᱢ ᱵᱩᱰᱤᱭᱟᱜ ᱧᱩᱛᱩᱢ ᱠᱚ ᱮᱢᱟᱭᱟ ᱟᱨ ᱡᱩᱫᱤ ᱠᱚᱲᱟ ᱦᱚᱯᱚᱱᱮ ᱦᱩᱭᱩᱜᱼᱟ ᱟᱠᱚ ᱟᱠ ᱜᱚᱲᱚᱢ ᱦᱟᱲᱟᱢᱟᱜ ᱧᱩᱛᱩᱢ ᱠᱚ ᱮᱢᱟᱭᱟ ᱚᱱᱮ ᱚᱱᱠᱟ ᱜᱮ ᱟᱵᱚ ᱱᱚᱛᱮ ᱫᱚ ᱱᱚᱣᱟ ᱥᱟᱶᱛᱟ ᱨᱮᱫᱚ ᱚᱱᱠᱟ ᱜᱮᱞᱤᱧ ᱧᱮᱞ ᱟᱹᱜᱩ ᱠᱟᱜ-ᱟ ᱟᱨ ᱟᱯᱮ ᱚᱱᱛᱮ ᱫᱚ ᱜᱚᱝᱠᱮ ᱪᱮᱫᱞᱮᱠᱟ ᱚᱱᱟ ᱜᱮᱵᱤᱱ ᱞᱟᱹᱭ ᱞᱮᱠᱷᱟᱱ ᱠᱟᱹᱡ ᱱᱟᱯᱟᱭ ᱠᱚᱜᱼᱟ
ᱦᱮᱸ ᱜᱚᱝᱠᱮ ᱱᱚᱣᱟ ᱫᱚ ᱟᱹᱰᱤ ᱥᱚᱨᱮᱥ ᱠᱟᱛᱷᱟ ᱜᱮᱵᱤᱱ ᱞᱟᱹᱭ ᱠᱮᱜ-ᱟ ᱟᱫᱚ ᱜᱚᱝᱠᱮ ᱮ ᱱᱚᱣᱟ ᱡᱮᱵᱤᱱ ᱞᱟᱹᱭ ᱠᱮᱜᱼᱟ ᱟᱹᱰᱤ ᱜᱮ ᱱᱟᱯᱟᱭ ᱞᱤᱧ ᱵᱩᱡᱷᱟᱹᱣ ᱠᱮᱜ-ᱟ ᱚᱱᱟ ᱥᱟᱶ ᱥᱟᱶᱛᱮ ᱟᱵᱚ ᱱᱚᱭ ᱜᱤᱫᱽᱨᱟᱹ ᱡᱟᱦᱟᱸ ᱧᱩᱛᱩᱢ ᱧᱩ ᱦᱟᱞᱟᱝ ᱜᱚᱝᱠᱮ ᱱᱚᱣᱟ ᱜᱚᱲᱚᱢ ᱦᱟᱲᱟᱢᱟᱜ ᱧᱩᱛᱩᱢ ᱥᱟᱶ ᱥᱟᱶᱛᱮ ᱱᱮᱛᱟᱨ ᱞᱤᱧ ᱧᱮᱞ ᱜᱚᱝᱠᱮ ᱟᱹᱰᱤ ᱢᱚᱰᱟᱱ ᱧᱩᱛᱩᱢ ᱠᱚᱠᱚ ᱮᱢᱟᱠᱚ ᱠᱟᱱᱟ ᱜᱚᱝᱠᱮ ᱱᱚᱣᱟ ᱫᱚ ᱟᱵᱚ ᱥᱟᱱᱛᱟᱲ ᱥᱚᱢᱟᱡᱽ ᱠᱷᱚᱱᱟᱜ ᱵᱟᱨᱦᱮ ᱥᱮᱱ ᱪᱮᱞᱟᱜ ᱠᱚᱣᱟ ᱥᱮ ᱪᱮᱫ ᱜᱚᱝᱠᱮ?
ᱦᱮᱸ ᱱᱮᱛᱟᱨ ᱫᱚ ᱟᱫᱚ ᱩᱱᱠᱩ ᱧᱮᱞ ᱟᱹᱜᱩᱭᱫᱟᱞᱤᱧ ᱢᱚᱸᱰᱟᱞ, ᱢᱚᱸᱰᱟᱞ ᱧᱩᱛᱩᱢ ᱠᱚ ᱟᱫᱚ ᱱᱚᱣᱟ ᱵᱤᱥᱚᱭ ᱛᱮᱜᱮ ᱟᱹᱵᱤᱱᱟᱜ ᱮ ᱪᱮᱫ ᱠᱟᱹᱡ ᱵᱤᱱ ᱞᱟᱹᱭ ᱵᱟᱲᱟᱭ ᱞᱮᱠᱷᱟᱱ ᱵᱟᱨᱯᱮ ᱠᱟᱛᱷᱟ ᱵᱷᱟᱹᱜᱮ ᱠᱚᱜᱼᱟ ᱾
ᱦᱮᱸ ᱜᱚᱝᱠᱮ ᱱᱚᱣᱟ ᱫᱚ ᱟᱹᱰᱤ ᱥᱚᱨᱮᱥ ᱠᱟᱛᱷᱟ ᱜᱮᱵᱤᱱ ᱞᱟᱹᱭ ᱦᱚᱪᱚᱭᱮᱜ ᱛᱟᱨ ᱢᱚᱫᱽᱫᱷᱮ ᱨᱮ ᱮ ᱠᱤᱪᱷᱩ ᱜᱩᱞᱳ ᱡᱤᱱᱤᱥ ᱢᱮᱱᱟᱜᱼᱟ ᱚᱱᱟᱞᱤᱧ ᱞᱟᱹᱭ ᱠᱮᱫ ᱧᱩᱛᱩᱢ ᱠᱚ ᱡᱟᱦᱟᱸ ᱞᱮᱠᱟ ᱟᱜ ᱢᱟᱱᱮ ᱦᱟᱲᱟᱢ ᱦᱚᱲᱟᱜ ᱧᱩᱛᱩᱢ ᱠᱚᱵᱩᱱ ᱥᱟᱵ ᱫᱚᱦᱚᱭ ᱠᱷᱟᱹᱛᱤᱨ ᱧᱩᱛᱩᱢ ᱠᱚᱵᱚᱱ ᱮ ᱮᱢᱟ ᱠᱚ ᱠᱟᱱᱟ ᱚᱱᱟ ᱥᱟᱶ ᱥᱟᱶᱛᱮ ᱠᱤᱪᱷᱩ ᱠᱷᱮᱛ ᱨᱮ ᱧᱮᱞᱚᱜ ᱠᱟᱱᱟ ᱦᱟᱢ ᱦᱚᱲᱟᱜ ᱧᱩᱛᱩᱢ ᱵᱟᱝ ᱮᱢ ᱠᱟᱛᱮ ᱢᱚᱰᱟᱨᱱ ᱢᱚᱰᱟᱨᱱ ᱧᱩᱛᱩᱢ ᱵᱚᱱ ᱮᱢᱟ ᱠᱚ ᱠᱟᱱᱟ ᱱᱚᱣᱟ ᱫᱚ ᱠᱤᱱᱛᱩ ᱡᱮᱛᱩ ᱫᱚ ᱵᱟᱝ ᱦᱳᱭᱳᱜ ᱠᱟᱱᱟ ᱥᱮᱪᱮᱫ ᱜᱚᱝᱠᱮ?
ᱦᱮᱸ ᱦᱮᱸ
ᱡᱮᱨᱚᱠᱚᱢ ᱟᱵᱚ ᱥᱟᱱᱛᱟᱲ ᱥᱚᱢᱟᱡᱽ ᱨᱮ ᱟᱹᱰᱤ ᱜᱟᱱ ᱜᱮ ᱮ ᱪᱮᱦᱨᱟ, ᱪᱮᱦᱨᱟ ᱥᱮ ᱱᱟᱯᱟᱭ, ᱱᱟᱯᱟᱭ ᱧᱩᱛᱩᱢ ᱠᱚ ᱥᱮ ᱧᱩᱢ ᱧᱩᱛᱩᱢ ᱠᱚ ᱢᱮᱱᱟᱜᱼᱟ ᱟᱫᱚ ᱚᱱᱟ ᱠᱚ ᱛᱟᱦᱮᱱ ᱛᱩᱞᱩᱡ ᱛᱮ ᱟᱵᱚ ᱮᱴᱟᱜ ᱟᱜ ᱠᱚᱢᱟ ᱧᱩᱛᱩᱢ ᱵᱚᱱ ᱮᱢᱟ ᱠᱚ ᱠᱟᱱᱟ ᱱᱟ ᱫᱚ ᱠᱷᱩᱵ ᱠᱷᱟᱨᱟᱯ ᱜᱮ ᱧᱚᱜ
ᱦᱮᱸ ᱜᱚᱝᱠᱮ ᱴᱷᱤᱠ ᱵᱤᱱ ᱞᱟᱹᱭ ᱠᱟᱜᱼᱟ ᱾
ᱜᱚᱝᱠᱮ ᱟᱫᱚ ᱚᱱᱟ ᱤᱫᱤ ᱠᱟᱛᱮ ᱠᱷᱩᱵ ᱵᱮᱥᱞᱟᱝ ᱨᱚᱯᱚᱲᱱᱟ ᱟᱫᱚ ᱮ ᱜᱤᱫᱟᱹᱨ ᱯᱤᱫᱟᱹᱨ ᱠᱚᱢᱟ ᱦᱩᱭ ᱞᱮᱱᱠᱷᱟᱱ ᱱᱚᱠᱚᱢᱟ ᱠᱚᱨᱟᱣ ᱦᱩᱭᱩᱜ ᱜᱮᱭᱟ ᱡᱮᱦᱮᱛᱩ ᱟᱵᱚᱣᱟᱜ ᱥᱟᱱᱛᱟᱲ ᱥᱚᱢᱟᱡᱽ ᱨᱮ ᱚᱱᱟ ᱠᱚ ᱢᱟᱲᱟᱝ ᱠᱷᱚᱱᱟᱜ ᱜᱮ ᱦᱩᱭ ᱦᱮᱡ ᱟᱠᱟᱱᱟ ᱥᱮ ᱵᱟᱝ?
ᱦᱮᱸ ᱦᱮᱸ
ᱟᱫᱚ ᱚᱱᱟ ᱠᱚ ᱦᱳ ᱦᱮᱡ ᱞᱮᱱᱠᱷᱟᱱ ᱚᱱᱟ ᱠᱚᱫᱚ ᱟᱵᱚ ᱫᱚ ᱵᱟᱫᱽᱫᱚᱦᱚ ᱫᱚᱦᱚ ᱯᱟᱞᱚᱱ ᱦᱳᱭᱳᱜ ᱛᱟᱵᱚᱱᱟ ᱟᱨ ᱱᱚᱣᱟ ᱜᱮ ᱛᱟᱵᱚᱛᱚ ᱟᱵᱚᱣᱟᱜ ᱥᱟᱱᱛᱟᱲ ᱥᱚᱢᱟᱡᱽ ᱨᱮᱱᱟᱜ ᱟᱹᱨᱤᱪᱟᱹᱞᱤ ᱥᱮ ᱪᱮᱜ?
ᱜᱚᱝᱠᱮ
ᱟᱫᱚ ᱱᱚᱣᱟ ᱠᱚᱜᱮ ᱡᱩᱫᱤ ᱴᱷᱤᱠ ᱢᱚᱛᱚ ᱦᱚ ᱵᱟᱵᱚ ᱯᱟᱞᱚᱱᱟ ᱾ ᱥᱮ ᱵᱟᱵᱚ ᱠᱚᱨᱟᱣᱟ ᱟᱫᱚ ᱱᱚᱣᱟ ᱫᱚ ᱦᱟᱜ ᱵᱷᱟᱜᱮ ᱫᱚ ᱵᱟᱝ ᱵᱷᱟᱜᱮᱜᱼᱟ ᱥᱮ
ᱦᱮᱸ ᱜᱚᱝᱠᱮ
ᱟᱫᱚ ᱜᱚᱝᱠᱮ ᱟᱹᱰᱤ ᱜᱟᱱ ᱞᱟᱝ ᱨᱚᱯᱚᱲᱱᱟ ᱴᱟᱭᱤᱢ ᱠᱚ ᱦᱩᱭ ᱥᱩᱨᱮᱱ ᱛᱟᱞᱟᱝᱟ ᱥᱮ ᱪᱮᱫ ᱜᱚᱝᱠᱮ?
ᱦᱮᱸ ᱦᱮᱸ ᱜᱚᱝᱠᱮ ᱚᱠᱛᱚ ᱠᱚᱦᱚᱸ ᱦᱳᱭ ᱜᱚᱫ ᱱᱟ
ᱦᱮᱸ ᱜᱚᱝᱠᱮ ᱴᱷᱤᱠ ᱜᱮᱭᱟ ᱛᱟᱦᱞᱮ ᱜᱚᱝᱠᱮ ᱦᱮᱸ ᱡᱚᱦᱟᱨ
ᱡᱚᱦᱟᱨ ᱜᱮ ᱱᱚᱝᱠᱟ ᱜᱮ ᱜᱟᱯᱟᱞᱢᱟᱨᱟᱣ ᱦᱳᱭᱳᱜᱼᱟ ᱟᱨᱚ ᱱᱚᱣᱟ